ᱦᱮᱞᱳ ᱦᱮᱞᱳ
ᱦᱮᱞᱳ
ᱦᱮᱸ ᱞᱟᱹᱭ ᱫᱟᱞᱤᱧ ᱨᱚᱲ ᱟᱸᱡᱚᱢᱚᱜ ᱠᱟᱱᱟ
ᱟᱸᱡᱚᱢᱚᱜ ᱠᱟᱱ ᱜᱮᱭᱟ
ᱦᱳᱭ ᱡᱚᱦᱟᱨ ᱜᱮ
ᱡᱚᱦᱟᱨ ᱜᱮ ᱡᱚᱦᱟᱨ ᱜᱮ
ᱦᱳᱭ ᱱᱟᱯᱟᱭ ᱵᱟᱲᱟ ᱜᱮᱛᱚ ᱚᱲᱟᱜ ᱠᱚᱨᱮ ᱫᱚ
ᱚᱲᱟᱜ ᱠᱚᱨᱮ ᱱᱟᱯᱟᱭ ᱵᱟᱲᱟ ᱜᱮ ᱟᱯᱮ ᱠᱚᱥᱮᱫ ᱜᱮ ᱚᱱᱛᱮ ᱜᱮ ᱪᱮᱫ ᱞᱮᱠᱟ
ᱦᱳᱭ ᱱᱚᱛᱮ ᱦᱚᱸ ᱮᱠᱷᱚᱱ ᱫᱚ ᱱᱟᱯᱟᱭ ᱜᱮ ᱫᱚᱢᱮ ᱫᱟᱜ ᱡᱟᱹᱲᱤ ᱫᱟᱭ ᱛᱚ ᱟᱫᱚ ᱦᱚᱞᱟ ᱢᱟᱫᱮᱨ ᱠᱷᱚᱱᱟᱚᱜ ᱟᱫᱚ ᱨᱩᱨᱩ ᱦᱮᱸ ᱚᱲᱟᱜ ᱠᱚᱨᱮ ᱜᱮ ᱢᱮᱱᱟᱜ ᱟᱠᱟᱫ ᱞᱮᱭᱟ
ᱟᱪᱪᱷᱟ
ᱟᱯᱮ ᱫᱚ
ᱟᱞᱮ ᱱᱚᱛᱮ ᱞᱮ ᱦᱮᱡ ᱟᱠᱟᱱᱟᱞᱮ ᱵᱟᱦᱨᱮ ᱠᱟᱹᱢᱤ ᱠᱚᱥᱮᱼᱼ
ᱦᱳᱭ ᱡᱚᱛᱚ ᱞᱮᱠᱟᱱᱟᱜ ᱠᱟᱹᱢᱤ ᱠᱚᱜᱮ ᱪᱮᱫ ᱦᱩᱭᱩᱜ ᱟᱥᱮ ᱠᱟᱹᱢᱤ ᱦᱚᱸ ᱠᱟᱹᱢᱤ ᱦᱩᱭᱩᱜᱼᱟ ᱟᱵᱚ ᱫᱚ ᱡᱷᱚᱛᱚ ᱜᱮ ᱟᱨᱠᱤ ᱨᱮᱸᱜᱮᱡ ᱨᱮᱸᱜᱮᱡ ᱱᱟᱪᱟᱨ ᱨᱮᱱ ᱦᱚᱲ ᱠᱟᱱ ᱜᱮᱭᱟᱵᱚᱱ ᱥᱮ
ᱦᱳᱭ ᱦᱳᱼᱼ
ᱦᱳᱭ ᱟᱫᱚ ᱟᱯᱮ ᱥᱮᱱ ᱫᱚ ᱪᱮᱫ ᱞᱮᱠᱟ ᱫᱟᱜ ᱡᱟᱹᱲᱤ ᱦᱩᱭᱩᱜ ᱠᱟᱱᱟ
ᱱᱚᱜᱼᱚᱭ ᱦᱟᱜ ᱯᱩᱱ ᱢᱚᱬᱮ ᱫᱤᱱ ᱠᱷᱚᱡ ᱫᱚ ᱵᱷᱟᱹᱜᱤᱛᱮ ᱫᱟᱜ ᱵᱟᱲᱟᱣᱟᱞᱮ ᱠᱟᱱ ᱜᱮᱭᱟ ᱥᱮᱛᱟᱜ ᱟᱹᱭᱩᱵ ᱢᱤᱫ ᱞᱟᱜᱟᱣ ᱜᱮ ᱫᱟᱜ ᱫᱚᱭ ᱪᱟᱹᱞᱩ ᱟᱠᱟᱫ ᱟᱭ ᱦᱚᱞᱟ ᱢᱟᱫᱷᱮᱨ ᱠᱷᱚᱱ
ᱦᱳᱭ ᱦᱳᱭ
ᱚᱱᱛᱮ ᱜᱮ ᱟᱫᱚ ᱪᱮᱫ ᱞᱮᱠᱟ ᱫᱟᱜ
ᱦᱚᱸ ᱱᱚᱛᱮ ᱦᱚᱸ ᱫᱟᱜ ᱫᱚ ᱦᱚᱞᱟ ᱢᱟᱫᱷᱮᱨ ᱠᱷᱚᱱᱟᱜ ᱫᱚ ᱫᱚᱢᱮ ᱜᱮ ᱥᱤᱧ ᱧᱤᱫᱟᱹᱭ ᱫᱟᱜ ᱮᱫᱟ ᱟᱫᱚ ᱚᱱᱠᱟ ᱫᱟᱜ ᱞᱮᱠᱟᱭ ᱫᱟᱜ ᱮᱫᱟ ᱟᱫᱚ ᱩᱱᱟᱹᱜ ᱠᱟᱹᱢᱤ ᱨᱮᱫᱚ ᱵᱟᱝ ᱞᱟᱜᱟᱜ ᱠᱟᱱᱟ ᱟᱨᱠᱤ ᱫᱚᱢᱮ ᱜᱟᱱ ᱫᱚ ᱵᱟᱭ ᱫᱟᱜ ᱠᱟᱫᱟ ᱫᱟᱜ ᱞᱮᱠᱟ ᱪᱟᱫᱟᱜ ᱠᱟᱱᱟᱭ
ᱟᱪᱪᱷᱟ ᱟᱪᱪᱷᱟ
ᱫᱚᱢᱮ ᱠᱷᱮᱛ ᱵᱟᱹᱫᱽ ᱠᱚᱨᱮᱜ ᱫᱚ ᱩᱱᱟᱹᱜ ᱜᱟᱱ ᱫᱚ ᱫᱟᱜ ᱠᱚᱫᱚ ᱟᱹᱣᱨᱤ ᱛᱵᱟᱜᱼᱟ ᱢᱟᱱᱮ ᱨᱚᱦᱚᱭ ᱫᱚ ᱡᱟᱦᱟ ᱵᱟᱹᱫᱽ ᱧᱚᱜ ᱜᱮᱭᱟ ᱚᱱᱟ ᱠᱚᱫᱚ ᱦᱩᱭᱩᱜ ᱠᱟᱱᱟ ᱵᱟᱹᱭᱦᱟᱹᱲᱟᱜ ᱫᱚ ᱢᱟᱱᱮ ᱵᱟᱹᱭᱦᱟᱹᱲᱟᱜ ᱦᱩᱭᱩᱜ ᱠᱟᱱᱟ ᱵᱟᱹᱫ ᱟᱜ ᱫᱚ ᱦᱟᱯᱮᱫᱟᱜ ᱟᱫᱚ ᱩᱱᱟᱹᱜ ᱜᱟᱱᱫᱚ ᱟᱹᱣᱨᱤ ᱦᱩᱭᱩᱜ-ᱟ
ᱟᱪᱪᱷᱟ
ᱦᱳᱭ ᱟᱫᱚ ᱟᱯᱮ ᱥᱮᱱ ᱫᱚ ᱪᱮᱫ ᱞᱮᱠᱟ ᱦᱟᱹᱠᱩ ᱠᱟᱴᱠᱚᱢ ᱠᱚ ᱢᱮᱱᱟᱜ ᱠᱚᱜᱮᱭᱟ ᱥᱮ ᱫᱟᱜ ᱵᱟᱲᱟ ᱞᱮᱠᱷᱟᱱ ᱫᱚ ᱦᱟᱹᱠᱩ ᱠᱟᱴᱠᱚᱢ ᱪᱮᱫ ᱞᱮᱠᱟ ᱠᱚ ᱧᱟᱢᱚᱜ ᱜᱮᱭᱟ
ᱫᱟᱜ ᱵᱟᱲᱟ ᱞᱮᱠᱷᱟᱱ ᱱᱟᱣᱟ ᱫᱟᱜ ᱠᱚ ᱠᱟᱱᱟ ᱚᱱᱟ ᱥᱚᱢᱚᱭ ᱫᱚᱠᱚ ᱧᱟᱢᱚᱜ ᱠᱟᱱ ᱜᱮᱭᱟ ᱠᱚ ᱟᱨ ᱛᱟᱨᱮᱧ ᱠᱟᱛᱮ ᱫᱚ ᱚᱱᱛᱮ ᱧᱚᱜ ᱢᱟᱱᱮ ᱦᱤᱡᱩᱜ ᱠᱟᱱᱟ ᱫᱤᱱ ᱦᱟᱸᱜ ᱫᱚ ᱧᱟᱢᱚᱜ ᱜᱮᱭᱟ ᱦᱟᱸᱜ ᱵᱟᱠᱷᱟᱡ ᱫᱚ ᱵᱟᱠᱚ ᱧᱟᱢ ᱵᱟᱲᱟᱜᱼᱟ ᱟᱞᱮᱥᱮᱫ ᱫᱚ
ᱦᱳᱭ ᱟᱫᱚ ᱟᱯᱮᱥᱮᱱ ᱫᱚ ᱢᱟᱱᱮ ᱟᱡ ᱨᱚᱦᱚᱭ ᱠᱚᱨᱮᱱ ᱚᱱᱠᱟ ᱦᱟᱹᱠᱩ ᱠᱟᱴᱠᱚᱢ ᱠᱚᱫᱚ ᱠᱚ ᱧᱟᱢ ᱫᱚᱠᱚ ᱧᱟᱢᱚᱜ ᱜᱮᱭᱟ ᱟᱨᱠᱤ ᱫᱟᱜ ᱫᱚᱠᱷᱚᱡ ᱫᱚᱢᱮ ᱦᱩᱭᱩᱜᱼᱟ ᱩᱱ ᱫᱚᱠᱚ ᱧᱟᱢᱚᱜ ᱜᱮᱭᱟ ᱠᱚ ᱵᱟᱝ
ᱦᱳᱭ ᱦᱳᱭ
ᱟᱞᱮ ᱥᱮᱫ ᱦᱚᱸ ᱚᱱᱠᱟᱜ ᱜᱮ ᱧᱟᱢᱚᱜ ᱜᱮᱭᱟ ᱠᱚ ᱡᱷᱚᱛᱚ ᱞᱮᱠᱟ ᱜᱮ ᱟᱞᱮᱥᱮᱫ ᱦᱟᱹᱠᱩ ᱠᱟᱴᱠᱚᱢ ᱨᱚᱠᱚᱡ ᱜᱚᱸᱜᱷᱟ ᱛᱟᱯᱚᱨᱮ ᱡᱷᱚᱛᱚᱱᱟᱜ ᱜᱮ ᱟᱹᱵᱤᱱ ᱩᱱᱠᱩ ᱛᱚᱨᱦᱚᱫ ᱠᱚᱵᱤᱱ ᱧᱮᱞ ᱵᱟᱲᱟ ᱟᱠᱟᱫ ᱠᱚᱜᱮᱭᱟ
ᱧᱮᱞᱜᱮᱤᱧ
ᱜᱚᱡ ᱵᱟᱲᱟ ᱟᱠᱟᱜ ᱠᱚᱜᱮᱭᱟᱵᱮᱱ
ᱜᱚᱡ ᱫᱚ ᱵᱟᱹᱞᱤᱧ ᱜᱚᱡ ᱵᱟᱲᱟ ᱟᱠᱟᱫ ᱠᱚᱣᱟ ᱟᱫᱚᱞᱤᱧ ᱧᱮᱞ ᱵᱟᱲᱟ ᱟᱠᱟᱫ ᱠᱚᱣᱟ ᱵᱤᱨ ᱠᱚᱨᱮ ᱫᱟᱬᱟ ᱨᱮ ᱫᱟᱬᱟᱵᱟᱲᱟᱭ ᱨᱮ
ᱦᱳᱭ ᱟᱫᱚ ᱩᱱᱠᱩ ᱦᱚᱸ ᱦᱮᱸ ᱩᱱᱠᱩ ᱦᱚᱸ ᱢᱟᱱᱮ ᱧᱮᱞ ᱫᱚ ᱧᱮᱞ ᱦᱩᱭ ᱠᱟᱱ ᱜᱮᱭᱟ ᱟᱫᱚ ᱱᱮᱛᱟᱨ ᱫᱤᱱ ᱫᱚ ᱱᱮ ᱱᱮ ᱟᱹᱲᱤ ᱵᱷᱩᱜᱟᱹᱜ ᱠᱚᱨᱮ ᱠᱚ ᱛᱟᱦᱮᱱ ᱜᱮᱭᱟ ᱛᱚ ᱟᱫᱚ ᱠᱷᱟᱱ ᱫᱚ ᱵᱚᱞᱚ ᱠᱚᱜᱼᱟ ᱠᱚ ᱱᱮᱛᱟᱨ ᱫᱟᱜ ᱫᱤᱱ ᱫᱚᱠᱚ ᱫᱟᱬᱟ ᱵᱟᱲᱟᱭ ᱜᱮᱭᱟ ᱩᱰᱩᱠᱚᱜ ᱜᱮᱭᱟ ᱠᱚ ᱟᱫᱚ ᱟᱹᱞᱤᱧ ᱦᱚᱞᱤᱧ ᱧᱮᱞ ᱠᱟᱜ ᱜᱮᱭᱟ ᱡᱚᱢ ᱠᱚᱫᱚ ᱵᱟᱹᱞᱤᱧ ᱡᱚᱢ ᱵᱟᱲᱟ ᱟᱠᱟᱫ ᱠᱚᱣᱟ ᱪᱮᱫ ᱞᱮᱠᱟ ᱪᱚᱠᱚ ᱵᱩᱡᱷᱟᱹᱜ ᱟᱠᱚ ᱢᱮᱱᱠᱷᱟᱱ ᱟᱹ ᱧᱮᱞ ᱛᱮᱫᱚ ᱚᱱᱠᱟ ᱛᱟᱭᱟᱱ ᱞᱮᱠᱟ ᱠᱚ ᱧᱮᱞᱚᱜ ᱜᱮᱭᱟ ᱥᱮ ᱠᱟᱹᱴᱤᱡ ᱵᱚᱛᱚᱨ ᱧᱚᱜ ᱜᱮᱠᱚ ᱧᱮᱞᱚᱜ ᱜᱮᱭᱟ
ᱦᱩᱸ ᱦᱩᱸ ᱨᱟᱱᱫᱚ ᱨᱟᱱ ᱜᱮᱠᱚ ᱞᱮᱭ ᱠᱚᱣᱟ ᱟᱫᱚ ᱟᱹᱞᱤᱧ ᱦᱚᱸ ᱵᱟᱹᱞᱤᱧ ᱡᱚᱢ ᱵᱟᱲᱟ ᱟᱠᱟᱫ ᱠᱚᱣᱟ
ᱦᱳᱭ ᱟᱹᱞᱤᱧ ᱦᱚᱸ ᱵᱟᱹᱞᱤᱧ ᱡᱚᱢ ᱠᱟᱜ ᱠᱚᱜᱮᱭᱟ ᱡᱚᱢ ᱫᱚ ᱟᱯᱮ ᱥᱮᱱ ᱫᱚ ᱪᱮᱫᱞᱮ ᱦᱮᱸ
ᱱᱮᱛᱟᱨ ᱦᱟᱸᱜ ᱱᱚᱣᱟ ᱱᱟᱣᱟ ᱱᱟᱣᱟ ᱫᱟᱜ ᱠᱚ ᱧᱩᱨᱩᱜ ᱠᱟᱱᱟ ᱥᱮ ᱥᱟᱠᱟᱢ ᱨᱮ ᱵᱩᱜᱤ ᱛᱮᱠᱚ ᱤᱭᱟᱹ ᱠᱚ ᱞᱟᱜᱟᱜ ᱟᱠᱚ ᱦᱟᱸᱜ ᱱᱩᱠᱩ ᱠᱤᱲᱟᱹ ᱠᱚ ᱩᱱ ᱥᱚᱢᱚᱭ ᱫᱚ ᱦᱟᱸᱜ ᱫᱚᱢᱮ ᱠᱚ ᱩᱰᱩᱠᱚᱜᱼᱟ ᱦᱟᱸᱜ
ᱦᱳᱭ ᱟᱫᱚ ᱱᱮᱛᱟᱨ ᱫᱤᱱ ᱟᱯᱮᱥᱮᱫ ᱵᱟᱯᱞᱟ ᱠᱚ ᱦᱩᱭᱩᱜ ᱜᱮᱭᱟ
ᱵᱟᱯᱞᱟ ᱠᱚ ᱦᱩᱭᱩᱜ ᱫᱚ ᱦᱩᱭᱩᱜ ᱜᱮᱭᱟ ᱦᱩᱭ ᱟᱲᱮᱭᱮᱱᱟ ᱱᱤᱛᱚᱜ ᱫᱚ ᱢᱩᱪᱟᱹᱫ ᱵᱟᱲᱟᱣ ᱟᱠᱟᱱᱟ
ᱦᱳᱭ ᱢᱟᱱᱮ ᱟᱥᱟᱲ ᱵᱚᱸᱜᱟ ᱟᱹᱰᱤ ᱡᱮᱢᱚᱱ ᱦᱚᱞᱟ ᱨᱮᱱᱟᱜ ᱞᱚᱜᱚᱱᱚ ᱨᱮᱠᱚ ᱵᱟᱯᱞᱟᱭᱮᱱ ᱜᱮᱭᱟ ᱚᱱᱠᱟ ᱵᱟᱯᱞᱟ ᱦᱩᱭ ᱵᱟᱲᱟᱜ ᱛᱟᱜ ᱜᱮᱭᱟ ᱢᱟᱱᱮ ᱟᱥᱟᱲ ᱵᱚᱸᱜᱟ ᱨᱮ
ᱟᱥᱟᱲ ᱵᱚᱸᱜᱟᱨᱮ ᱟᱫᱚ ᱱᱤᱭᱟᱹ ᱥᱟᱞ ᱫᱚ ᱚᱱᱠᱟ ᱵᱟᱹᱱᱩᱜ ᱠᱚᱛᱟᱞᱮᱭᱟ ᱚᱱᱠᱟ ᱵᱟᱯᱞᱟᱜ ᱠᱚ ᱞᱮᱠᱟ ᱟᱫᱚ ᱦᱩᱭᱩᱜ ᱠᱟᱱ ᱛᱟᱦᱮᱸᱫ ᱜᱮᱭᱟ ᱯᱟᱹᱦᱤᱞ ᱫᱚ ᱱᱮᱛᱟᱨ ᱠᱟᱛᱮᱜ ᱫᱚ ᱵᱟᱠᱚ ᱱᱮᱛᱟᱨ ᱫᱟᱜ ᱥᱚᱢᱚᱭ ᱫᱚ ᱚᱠᱛᱚ ᱵᱟᱠᱚ ᱮᱢ ᱫᱟᱲᱮᱭᱟᱜ ᱠᱟᱱᱟ ᱛᱚ ᱦᱤᱡᱩᱜ ᱥᱮᱱᱚᱜ ᱦᱚᱸ ᱯᱮᱲᱟ ᱠᱚ ᱥᱟᱺᱜᱤᱧ ᱥᱟᱺᱜᱤᱧ ᱠᱷᱚᱱ ᱠᱚ ᱦᱤᱡᱩᱜ ᱠᱟᱱᱟ ᱛᱚ ᱚᱱᱟᱛᱮ ᱵᱟᱠᱚ ᱱᱮᱰᱟᱭᱮᱟ ᱛᱤᱱ ᱥᱚᱢᱚᱭ ᱠᱚ
ᱦᱳᱭ ᱟᱫᱚ ᱟᱞᱮ ᱥᱮᱱ ᱦᱚᱸ ᱚᱱᱠᱟᱜᱮ ᱟᱞᱮ ᱦᱚᱸ ᱢᱤᱫᱴᱮᱱ ᱦᱚᱞᱟ ᱵᱟᱯᱞᱟ ᱯᱟᱨᱚᱢᱮᱱᱟ ᱟᱫᱚ ᱠᱷᱟᱱ ᱫᱚ ᱡᱟᱦᱟᱸᱭ ᱠᱚ ᱢᱟᱱᱮ ᱞᱟᱦᱟ ᱛᱮᱫᱚ ᱟᱹᱰᱤ ᱧᱮᱞ ᱧᱮᱞᱛᱮ ᱡᱟᱦᱟᱸᱭ ᱚᱱᱠᱟ ᱡᱟᱶᱟᱭ ᱠᱤᱢᱵᱟ ᱵᱟᱹᱦᱩ ᱧᱮᱞ ᱧᱮᱞᱛᱮ ᱟᱫᱚ ᱠᱚ ᱫᱮᱨᱤ ᱜᱚᱫᱚᱜᱼᱟ ᱟᱫᱚ ᱡᱟᱦᱟᱸᱭ ᱠᱷᱩᱵᱮ ᱫᱚᱨᱠᱟᱨ ᱜᱮᱛᱟ ᱠᱚ ᱚᱲᱟᱜ ᱨᱮ ᱦᱚᱭᱛᱚ ᱵᱟᱹᱱᱩᱜ ᱠᱚᱣᱟ ᱡᱟᱦᱟᱸ ᱫᱚ ᱤᱱᱟᱹᱜ ᱵᱚᱪᱷᱚᱨ ᱜᱮ ᱵᱟᱯᱞᱟᱜ ᱦᱩᱭᱩᱜ ᱛᱟᱠᱚᱣᱟ ᱡᱮᱢᱚᱱ ᱦᱚᱲ ᱠᱚ ᱦᱚᱲ ᱠᱚ ᱠᱚ ᱜᱚᱡ ᱜᱩᱨ ᱞᱮᱱ ᱠᱷᱟᱡ ᱢᱟ ᱢᱤᱫ ᱥᱮᱨᱢᱟ ᱵᱷᱤᱛᱨᱤ ᱛᱮᱜᱮ ᱵᱟᱯᱞᱟᱜ ᱦᱩᱭᱩᱜ-ᱟ ᱥᱮ
ᱟᱪᱪᱷᱟ ᱟᱪᱷᱟ
ᱢᱤᱫ ᱥᱮᱨᱢᱟ ᱨᱮ ᱡᱩᱫᱤ ᱵᱟᱝ ᱵᱟᱯᱞᱟ ᱦᱩᱭᱩᱜ-ᱟ ᱛᱟᱦᱚᱞᱮ ᱥᱮᱭ ᱯᱮ ᱥᱮᱨᱢᱟ ᱯᱚᱨᱮ ᱪᱷᱟᱰᱟ ᱵᱟᱯᱞᱟ ᱵᱟᱝ ᱜᱟᱱᱚᱜ-ᱟ ᱟᱞᱮ ᱥᱮᱱ ᱫᱚ ᱚᱱᱠᱟ ᱱᱤᱭᱚᱢ ᱢᱮᱱᱟᱜ ᱟᱠᱟᱫᱟ
ᱟᱪᱪᱷᱟ ᱚᱲᱟᱜ ᱨᱮ ᱜᱚᱡ ᱜᱩᱨ ᱦᱩᱭᱩᱜ ᱠᱷᱟᱱ ᱫᱚ ᱱᱤᱭᱟᱹ ᱱᱤᱭᱟᱹ ᱥᱮᱨᱢᱟ ᱦᱩᱭᱱᱟ ᱠᱷᱟᱡ ᱫᱚ ᱯᱷᱤᱨ ᱱᱤᱭᱟᱹ ᱥᱮᱨᱢᱟ ᱵᱷᱤᱛᱨᱤ ᱨᱮᱜᱮ ᱦᱩᱭᱩᱜ ᱪᱟᱸᱦᱮ ᱟᱨᱚ ᱵᱟᱯᱞᱟ ᱥᱮ
ᱦᱳᱭ ᱛᱟᱭᱚᱢ ᱫᱚ ᱟᱫᱚ ᱪᱮᱫ ᱞᱮᱠᱟᱞᱤᱧ ᱞᱟᱹᱭᱟ ᱡᱩᱫᱤ ᱱᱤᱭᱟᱹ ᱥᱮᱨᱢᱟ ᱨᱮ ᱡᱩᱫᱤ ᱢᱤᱫᱴᱮᱱ ᱟᱭᱳ ᱵᱟᱵᱟ ᱠᱤᱱᱵᱟ ᱫᱟᱫᱩ ᱠᱤᱱᱵᱟ ᱡᱟᱦᱟᱸᱭ ᱜᱮ ᱚᱱᱠᱟ ᱜᱚᱡ ᱜᱩᱨ ᱮᱱᱟᱭ ᱟᱫᱚ ᱵᱷᱟᱸᱰᱟᱱ ᱠᱟᱹᱢᱤ ᱠᱚ ᱥᱟᱹᱛ ᱠᱟᱛᱮᱫ ᱟᱫᱚ ᱵᱟᱹᱦᱩ ᱠᱚ ᱯᱟᱸᱡᱟ ᱠᱚᱣᱟ ᱡᱩᱫᱤ ᱵᱟᱝᱠᱚ ᱯᱟᱸᱡᱟ ᱠᱚ ᱠᱚᱣᱟ ᱠᱤᱝᱵᱟ ᱵᱟᱠᱚ ᱚᱱᱟ ᱥᱮᱨᱢᱟ ᱢᱚᱫᱽᱫᱷᱮ ᱛᱮ ᱵᱟᱠᱚ ᱵᱟᱠᱚ ᱵᱟᱯᱞᱟᱜ-ᱟ ᱟᱫᱚ ᱯᱮ ᱥᱮᱨᱢᱟ ᱵᱟᱝ ᱦᱩᱭ ᱞᱮᱱᱠᱷᱟᱱ ᱟᱫᱚ ᱚᱱᱟ ᱚᱲᱟᱜ ᱨᱮᱫᱚ ᱢᱟᱱᱮ ᱥᱟᱹᱜᱩᱱ ᱠᱟᱹᱢᱤ ᱵᱟᱝ ᱦᱩᱭᱩᱜ-ᱟ
ᱟᱪᱪᱷᱟ ᱟᱪᱪᱷᱟ
ᱦᱳᱭ ᱟᱫᱚ ᱟᱞᱮ ᱥᱮᱱ ᱫᱚ ᱚᱱᱠᱟ ᱞᱮᱠᱟ ᱜᱮ ᱟᱫᱚ ᱚᱱᱟ ᱠᱷᱟᱹᱛᱤᱨ ᱛᱮ ᱡᱟᱦᱟᱸᱭ ᱠᱚ ᱚᱱᱠᱟ ᱯᱚᱨᱤᱥᱛᱤᱛᱷᱤ ᱛᱟᱠᱚ ᱩᱱᱠᱩ ᱫᱚ ᱱᱚᱣᱟ ᱱᱚᱣᱟ ᱟᱥᱟᱲ ᱵᱚᱸᱜᱟ ᱨᱮᱜᱮ ᱟᱫᱚ ᱵᱟᱯᱞᱟᱜ ᱟᱠᱚ ᱵᱟᱯᱞᱟᱜ ᱠᱟᱱ ᱜᱮᱭᱟ ᱠᱚ
ᱟᱪᱪᱷᱟ
ᱡᱟᱦᱟᱸᱭ ᱨᱮᱱ ᱟᱭᱳ ᱥᱮ ᱠᱤᱱ ᱵᱟᱵᱟ ᱵᱟᱭ ᱜᱚᱡ ᱜᱩᱨ ᱮᱱᱟ ᱟᱫᱚ ᱩᱱᱤ ᱢᱟ ᱵᱟᱯᱞᱟᱭᱮ ᱦᱩᱭᱩᱜ-ᱟ ᱵᱟᱠᱷᱟᱡ ᱫᱚ ᱩᱱᱤ ᱨᱮᱱ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱦᱚᱸ ᱜᱚᱝᱮ ᱦᱩᱭᱩᱜ-ᱟ ᱚᱱᱠᱟ ᱞᱮᱠᱟ ᱱᱤᱭᱚᱢ ᱢᱮᱱᱟᱜ-ᱟ ᱟᱫᱚ ᱠᱷᱟᱱ ᱫᱚ ᱵᱟᱯᱞᱟᱜ ᱜᱮᱭᱟ ᱠᱚ ᱚᱱᱟ ᱠᱷᱟᱹᱛᱤᱨ ᱛᱮ ᱟᱥᱟᱲ ᱵᱚᱸᱜᱟ ᱦᱚᱸ
ᱦᱚᱸ ᱟᱞ ᱟᱞᱮ ᱠᱚᱥᱮᱫ ᱫᱚ ᱱᱤᱛᱚᱜ ᱥᱚᱢᱚᱭ ᱧᱮᱞ ᱢᱮ ᱱᱤᱭᱟᱹ ᱥᱚᱢᱚᱭ ᱨᱮ ᱡᱟᱦᱟᱸᱴᱟᱜ ᱱᱚᱝᱠᱟ ᱚᱲᱟᱜ ᱨᱮᱠᱚ ᱜᱚᱡ ᱜᱩᱨ ᱛᱟᱱᱤᱡ ᱮᱱᱟ ᱮᱢᱟᱱ ᱮᱱᱟ ᱠᱷᱟᱭ ᱦᱟᱡᱩᱜ ᱦᱟᱡᱩᱜ ᱥᱮᱨᱢᱟ ᱵᱟᱦᱟ ᱯᱚᱨᱚᱵᱽ ᱠᱚ ᱵᱟᱝ ᱛᱟᱜ ᱞᱮᱱᱠᱷᱟᱱ ᱫᱚ ᱱᱚᱣᱟ ᱦᱳᱞᱤ ᱥᱚᱢᱚᱭ ᱠᱚ ᱛᱚ ᱯᱷᱤᱨ ᱵᱟᱯᱞᱟᱜ ᱠᱚᱫᱚ ᱵᱟᱝ ᱜᱟᱱᱚᱜ-ᱟ ᱱᱚᱣᱟ ᱚᱱᱟ ᱯᱚᱨᱮ ᱜᱮ ᱦᱩᱭᱩᱜ-ᱟ ᱚᱱᱟ ᱛᱟᱭ ᱛᱟ ᱯᱟᱨᱚᱢ ᱛᱟᱵ ᱵᱟᱲᱟ ᱠᱟᱛᱮ ᱜᱮ
ᱦᱚᱭ ᱟᱫᱚ ᱟᱫᱚᱜ-ᱟ ᱟᱹᱰᱤ ᱦᱚ ᱟᱹᱰᱤ ᱫᱤᱥᱚᱢ ᱟᱹᱰᱤ ᱞᱮᱠᱟᱱ ᱱᱤᱭᱚᱢ ᱢᱮᱱᱟᱜ ᱛᱟᱵᱚᱱᱟ ᱟᱞᱮ ᱦᱚᱸ ᱚᱱᱠᱟ ᱟᱯᱮ ᱦᱚᱸ ᱚᱱᱠᱟ ᱵᱟᱝ ᱟᱯᱮ ᱟᱯᱮ ᱦᱚᱸ ᱚᱱᱟ ᱠᱚᱫᱚ ᱢᱚᱸᱡᱽ ᱜᱮᱯᱮ ᱵᱩᱡᱷᱟᱹᱣᱟ ᱟᱞᱮ ᱦᱚᱸ ᱱᱚᱣᱟ ᱢᱚᱸᱡᱽ ᱜᱮᱞᱮ ᱵᱩᱡ ᱜᱮᱭᱟ ᱞᱮ ᱟᱯᱮ ᱥᱮᱱ ᱫᱚ ᱪᱮᱫ ᱞᱮᱠᱟ ᱥᱤᱧ ᱵᱟᱯᱞᱟ ᱦᱩᱭᱩᱜ-ᱟ ᱥᱮ ᱧᱤᱫᱟᱹ ᱵᱟᱯᱞᱟ ᱥᱮ ᱵᱟᱥᱟ ᱵᱟᱯᱞᱟ ᱪᱮᱫ ᱞᱮᱠᱟ ᱦᱩᱭᱩᱜ-ᱟ ᱠᱟᱹᱴᱤᱡ ᱵᱤᱱ ᱞᱟᱹᱭ ᱞᱮᱠᱷᱟᱱ
ᱟᱞᱮ ᱥᱮᱫ ᱫᱚ ᱧᱤᱫᱟᱹ ᱜᱮ ᱵᱟᱯᱞᱟ ᱦᱤᱡᱩᱜ ᱦᱩᱭᱩᱜ-ᱟ ᱡᱮᱭᱥᱮ ᱠᱤ ᱱᱤᱛᱚᱜ ᱫᱚᱥ ᱵᱟᱡᱮ ᱴᱟᱜ ᱧᱤᱫᱟᱹ ᱥᱮᱫ ᱜᱮᱠᱚ ᱵᱟᱹᱨᱭᱟᱹᱛ ᱠᱚᱠᱚ ᱩᱰᱩᱠ ᱮᱱ ᱜᱮ ᱟᱠᱚ ᱟᱹᱛᱩ ᱠᱷᱚᱱᱚᱡ ᱟᱨ ᱟᱞᱮ ᱟᱛᱩ ᱛᱮ ᱣᱦᱤ ᱫᱚᱥ ᱮᱜᱟᱨᱚ ᱵᱟᱡᱮ ᱵᱷᱤᱛᱤᱨ ᱛᱮᱠᱚ ᱦᱤᱡᱩᱜ ᱢᱟ ᱮᱠ ᱵᱟᱡᱮ ᱫᱷᱟᱹᱵᱤᱡ ᱛᱮᱦᱚᱸ ᱟᱨ ᱯᱷᱤᱨ ᱧᱤᱫᱟᱹ ᱠᱚᱛᱮ ᱜᱮ ᱡᱚᱛᱚᱣᱟᱜ ᱠᱟᱹᱢᱤ ᱥᱟᱹᱛ ᱵᱟᱲᱟ ᱠᱟᱛᱮᱜ ᱯᱷᱤᱨ ᱥᱮᱛᱟᱜ ᱛᱮᱫᱚ ᱞᱮ ᱵᱤᱫᱟᱹᱭ ᱞᱮ ᱮᱢᱟ ᱠᱚᱣᱟ
ᱦᱳᱭ ᱚᱱᱠᱟ ᱞᱮᱠᱟ ᱜᱮ ᱟᱞᱮ ᱥᱮᱱ ᱦᱚᱸ ᱟᱞᱮ ᱥᱮᱱ ᱫᱚ ᱢᱟᱱᱮ ᱵᱟᱯᱞᱟ ᱦᱚᱸ ᱧᱤᱫᱟᱹ ᱫᱚ ᱦᱩᱭᱩᱜ ᱜᱮᱭᱟ ᱧᱤᱫᱟᱹ ᱜᱮ ᱦᱩᱭᱩᱜ ᱜᱮᱭᱟ ᱟᱫᱚ ᱠᱷᱟᱱ ᱫᱚ ᱦᱟᱸᱰᱮ ᱱᱚᱴᱟ ᱫᱚᱥᱴᱟ ᱥᱮᱫ ᱠᱚ ᱩᱰᱩᱠ ᱞᱮᱱᱠᱷᱟᱱ ᱱᱚᱸᱰᱮ ᱢᱟ ᱵᱟᱨᱚᱴᱟ ᱮᱠᱴᱟ ᱥᱮᱫ ᱠᱚ ᱛᱤᱭᱩᱜᱟ ᱡᱩᱫᱤ ᱥᱟᱺᱜᱤᱧ ᱧᱚᱜ ᱜᱮ ᱠᱟᱱᱟ ᱥᱩᱨ ᱠᱷᱟᱡ ᱢᱟ ᱞᱚᱜᱚᱱ ᱜᱮᱠᱚ ᱛᱤᱭᱟᱹᱜ ᱜᱮᱭᱟ ᱟᱫᱚ ᱠᱩᱲᱤ ᱜᱤᱫᱽᱨᱟᱹ ᱚᱲᱟᱜ ᱨᱮᱫᱚ ᱠᱤᱪᱷᱩ ᱱᱤᱭᱚᱢ ᱢᱮᱱᱟᱜ-ᱟ ᱡᱟᱦᱟᱸ ᱫᱚ ᱢᱟᱱᱮ ᱦᱟᱸᱰᱮᱱᱟᱜ ᱥᱩᱱᱩᱢ ᱡᱟᱶᱟᱭᱟᱜ ᱚᱡᱚᱜ ᱥᱟᱨᱮᱡ ᱥᱩᱱᱩᱢ ᱥᱟᱥᱟᱝ ᱵᱟᱠᱚ ᱟᱹᱜᱩ ᱞᱮᱠᱷᱟᱱ ᱢᱟ ᱟᱠ ᱠᱩᱲᱤ ᱜᱤᱫᱽᱨᱟᱹ ᱡᱟᱦᱟᱸ ᱯᱮ ᱫᱷᱟᱣ ᱥᱩᱱᱩᱢ ᱥᱟᱥᱟᱝ ᱠᱚ ᱚᱡᱚᱜᱮᱭᱟ ᱚᱱᱟ ᱵᱟᱠᱚ ᱚᱡᱚᱜ ᱯᱩᱨᱟᱹᱣ ᱮᱫᱮᱭᱟ ᱟᱫᱚ ᱦᱟᱸᱰᱮᱱ ᱠᱚᱠᱚ ᱦᱤᱡᱩᱜ-ᱟ ᱛᱵ ᱯᱚᱨᱮ ᱚᱸᱰᱮᱱᱟᱜ ᱥᱩᱱᱩᱢ ᱥᱟᱥᱟᱝ ᱠᱚ ᱚᱡᱚᱜᱮᱭᱟ ᱛᱟᱯᱚᱨᱮ ᱠᱷᱟᱸᱰᱟ ᱫᱟᱠᱟ ᱠᱚ ᱠᱷᱟᱸᱰᱟ ᱫᱟᱜ ᱵᱤᱱ ᱟᱸᱡᱚᱢ ᱟᱠᱟᱫ ᱜᱮᱭᱟ
ᱦᱮᱸ ᱟᱸᱡᱚᱢ ᱵᱟᱲᱟᱣ ᱟᱠᱟᱫ ᱜᱮᱭᱟ ᱞᱤᱧ
ᱚᱱᱮ ᱠᱟᱹᱯᱤ ᱛᱟᱨᱣᱟᱨᱤ ᱨᱮᱭᱟᱜ ᱟᱜᱥᱟᱨ ᱫᱟᱜ ᱠᱚᱠᱚ ᱥᱩᱱᱩᱢ ᱫᱟᱜ ᱠᱚᱠᱚ ᱫᱩᱞ ᱠᱟᱛᱮᱜ ᱚ ᱚᱱᱠᱟ ᱠᱚ ᱤᱭᱟᱹ ᱣᱠᱚ ᱫᱚ ᱠᱟᱭᱨᱟ ᱠᱟᱭᱨᱟ ᱤᱭᱟᱹᱛᱮ ᱚᱱᱠᱟ ᱠᱚ ᱜᱷᱮᱨᱟ ᱠᱟᱜᱼᱟ ᱠᱚ ᱟᱨ ᱚᱸᱰᱮ ᱠᱚ ᱛᱩᱯᱩᱜ ᱚᱱᱮ ᱚᱸᱰᱮ ᱠᱚ ᱢᱟᱱᱮ ᱱᱤᱭᱚᱢ ᱠᱟᱨᱚᱱ ᱡᱟᱦᱟᱸ ᱠᱚ ᱢᱮᱱᱟᱜᱼᱟ ᱠᱷᱟᱸᱰᱟ ᱫᱟᱜ ᱠᱚ ᱞᱟᱹᱭᱟ ᱦᱳᱭ ᱚᱱᱠᱟ ᱠᱚᱣᱟ ᱠᱚ ᱟᱞᱮ ᱥᱮᱱ ᱫᱚ ᱟᱫᱚ ᱚᱱᱠᱟ ᱱᱤᱭᱚᱢ ᱢᱮᱱᱟᱜᱼᱟ ᱛᱟᱨᱯᱚᱨᱮ ᱡᱟᱶᱟᱭ ᱫᱟᱨᱟᱢ ᱢᱟ ᱢᱮᱱᱟᱜ ᱜᱮ ᱡᱟᱶᱟᱭ ᱫᱟᱨᱟᱢ ᱢᱮᱭᱟ ᱠᱚ ᱛᱟᱯᱚᱨᱮ ᱩᱱᱠᱩ ᱛᱩᱯᱩᱭ ᱮᱭᱟᱠᱚ ᱡᱟᱶᱟᱭ ᱟᱹᱰᱤ ᱞᱮᱠᱟ ᱠᱚ ᱥᱟᱡᱟᱣ ᱠᱚᱜᱼᱟ ᱚᱱᱟ ᱠᱚ ᱟᱯᱮ ᱥᱮᱫ ᱢᱮᱱᱟᱜ ᱜᱮᱭᱟ
ᱦᱮᱸ ᱡᱟᱶᱟᱭ ᱠᱚ ᱫᱟᱨᱟᱢ ᱠᱚᱣᱟᱼᱟ ᱩᱥᱠᱮ ᱵᱟᱫᱽ ᱡᱟᱶᱟᱭ ᱠᱚ ᱛᱩᱯᱩᱭᱮᱭᱟ ᱩᱥᱠᱮ ᱵᱟᱫᱽ ᱜᱮ ᱟᱫᱚ ᱱᱚᱛᱮ ᱵᱟᱯᱞᱟ ᱠᱚ ᱨᱮᱱᱟᱜ ᱠᱟᱹᱢᱤ ᱦᱚᱨᱟ ᱟᱨ ᱪᱮᱫ ᱠᱚ ᱵᱟᱹᱠᱤ ᱛᱟᱦᱮᱱᱚᱜ ᱠᱟᱱᱟ ᱞᱟᱦᱟ ᱛᱮᱠᱟᱭ ᱡᱮᱭᱥᱮᱼᱠᱤ ᱚᱠᱟ ᱠᱚᱨᱮ ᱫᱚ ᱞᱟᱦᱟ ᱨᱮᱠᱚ ᱦᱚᱨᱚᱜ ᱠᱟᱠᱚ ᱠᱟᱱᱟ ᱵᱟᱹᱦᱩ ᱠᱚᱦᱚᱸ ᱚᱠᱟ ᱠᱚᱨᱮ ᱫᱚ ᱵᱟᱠᱚ ᱦᱚᱨᱚᱜ ᱠᱚᱜ ᱠᱟᱱᱟ ᱛᱚ ᱵᱟᱹᱦᱩ ᱠᱚᱠᱚ ᱦᱚᱨᱚᱜ ᱠᱟᱠᱚ ᱠᱟᱱᱟ ᱠᱷᱟᱭ ᱚᱱᱟ ᱦᱤᱥᱟᱹᱵ ᱛᱮᱠᱚ ᱵᱟᱹᱦᱩ ᱠᱚ ᱟᱫᱷᱟ ᱠᱚᱫᱚ ᱠᱚ ᱵᱚᱞᱚᱜ-ᱟ ᱟᱨ ᱱᱚᱛᱮ ᱡᱟᱢᱟᱭ ᱦᱚᱸᱠᱚ ᱛᱩᱯᱩ ᱭᱮᱭᱟ ᱩᱥᱠᱮᱵᱟᱫ ᱯᱷᱤᱨ ᱚᱱᱟ ᱠᱚ ᱠᱟᱹᱢᱤ ᱦᱩᱭ ᱵᱟᱲᱟ ᱞᱮᱱ ᱠᱷᱟᱭ ᱟᱫᱚ ᱠᱚ ᱵᱟᱯᱞᱟ ᱮᱢᱚᱜ ᱠᱚ ᱦᱚᱦᱚ ᱠᱮᱜ ᱜᱤ
ᱦᱳᱭ ᱟᱫᱚ ᱦᱳᱭ ᱟᱫᱚ ᱚᱱᱠᱟ ᱜᱮ ᱟᱫᱚ ᱟᱞᱮ ᱥᱮᱱ ᱦᱚᱸ ᱟᱫᱚ ᱟᱯᱮ ᱟᱯᱮᱥᱮᱱ ᱫᱚ ᱢᱟᱱᱮ ᱵᱟᱹᱦᱩ ᱠᱩᱲᱤ ᱫᱚ ᱚᱠᱚᱭ ᱠᱚ ᱛᱩᱞᱟᱹᱭᱟ ᱡᱟᱦᱟᱸᱭ ᱵᱟᱹᱨᱭᱟᱹᱛ ᱠᱚ ᱦᱤᱡᱩᱜᱼᱟ ᱩᱱᱠᱩ ᱠᱚ ᱛᱩᱞᱮᱭᱟ ᱥᱮ ᱢᱟᱱᱮ ᱩᱱᱤ ᱠᱩᱲᱤ ᱜᱤᱫᱽᱨᱟᱹ ᱟᱡ ᱫᱟᱫᱟ ᱛᱟᱠᱚ ᱚᱱᱠᱟ ᱠᱚ ᱛᱩᱞᱮᱭᱟ ᱚᱠᱚᱭ ᱠᱚ ᱛᱩᱞᱮᱭᱟ ᱟᱯᱮ ᱥᱮᱱ ᱫᱚ?
ᱵᱟᱝ ᱵᱟᱹᱦᱩ ᱵᱟᱹᱨᱭᱟᱹᱛ ᱠᱚᱠᱚ ᱦᱮᱡ ᱠᱚᱜᱼᱟ ᱩᱱᱠᱩ ᱠᱚᱥᱮᱫ ᱨᱮᱱ ᱜᱮᱠᱚ ᱛᱩᱞᱟᱹᱭᱟ ᱟᱡ᱾ ᱡᱮᱭᱥᱮ ᱠᱤ ᱡᱟᱶᱟᱭ ᱨᱮᱱ ᱵᱚᱭᱦᱟ ᱠᱚᱠᱚ ᱛᱟᱦᱮᱱ ᱟ ᱟᱡ ᱠᱷᱚᱡ ᱢᱟᱨᱟᱝ ᱠᱚ ᱛᱟᱦᱮᱱᱼᱟ ᱦᱩᱰᱤᱝ ᱠᱚ ᱩᱱᱠᱩ ᱠᱚ ᱢᱤᱞᱟᱹᱣ ᱠᱟᱛᱮᱫ ᱜᱮ᱾
ᱦᱳᱭ ᱚᱱᱠᱟᱜᱮ ᱟᱞᱮ ᱥᱮᱫ ᱵᱮᱱ ᱧᱮᱞ ᱞᱮᱠᱷᱟᱱ ᱫᱚ ᱟᱞᱮ ᱥᱮᱱ ᱫᱚ ᱢᱟᱱᱮ ᱵᱟᱹᱦᱩ ᱠᱩᱲᱤ ᱫᱚ ᱢᱟᱱᱮ ᱦᱟᱝᱠᱩ ᱵᱟᱹᱨᱭᱟᱹᱛ ᱩᱱ ᱠᱚ ᱫᱚ ᱵᱟᱠᱚ ᱛᱩᱞ ᱦᱚᱪᱚ ᱟᱭᱟ ᱡᱟᱦᱟᱸᱭ ᱟᱡ ᱫᱟᱫᱟ ᱛᱟᱠᱚ ᱠᱟᱱᱟ ᱠᱚ ᱩᱱᱠᱩ ᱫᱚ ᱵᱟᱝᱠᱚ ᱛᱩᱞ ᱦᱚᱪᱚ ᱟᱭᱟ᱾ ᱟᱞᱮᱥᱮᱱ ᱫᱚ ᱢᱟᱱᱮ ᱚᱱᱟ ᱧᱩᱛᱩᱢ ᱛᱮ ᱡᱟᱦᱟᱸ ᱫᱟᱹᱲᱣᱟᱹ ᱠᱚ ᱟᱹᱜᱩᱭ ᱫᱚ ᱡᱟᱦᱟᱸ ᱨᱮ ᱫᱮᱡᱚᱜ ᱫᱚᱭ
ᱦᱟᱸ ᱦᱮ᱾
ᱚᱱᱟ ᱩᱱᱠᱩ ᱚᱲᱟᱜ ᱠᱚ ᱦᱚᱦᱚ ᱵᱟᱭ ᱠᱚᱣᱟ ᱟᱫᱚ ᱚᱱᱟ ᱠᱚ ᱯᱮ ᱫᱷᱟᱢ ᱠᱚ ᱡᱚᱴᱮᱫ ᱦᱚᱴᱚ ᱣᱟᱜᱼᱟ ᱟᱫᱚ ᱠᱩᱲᱤ ᱜᱤᱫᱽᱨᱟᱹ ᱠᱩᱲᱤ ᱜᱤᱫᱽᱨᱟᱹ ᱟᱡᱽ ᱫᱟᱫᱟ ᱛᱟᱠᱚ ᱡᱟᱦᱟᱸᱭ ᱠᱟᱱᱟᱭ ᱟᱫᱚ ᱩᱱ ᱠᱚᱠᱚ ᱛᱩᱞᱟᱹᱭᱟ ᱢᱟᱱᱮ ᱩᱱᱠᱩ ᱫᱚᱠᱚ ᱞᱟᱹᱭᱟ ᱡᱮ ᱟᱞᱮ ᱟᱞᱮᱨᱮᱱ ᱠᱩᱲᱤ ᱜᱤᱫᱽᱨᱟᱹ ᱫᱚ ᱟᱞᱮ ᱜᱮᱞᱮ ᱛᱩᱞᱟᱹᱭᱟ ᱱᱤᱭᱚᱢ ᱞᱮᱠᱟᱛᱮ ᱚᱱᱟ ᱫᱚᱠᱚ ᱡᱚᱴᱮᱫ ᱦᱚᱴᱚᱣᱟᱜᱼᱟ ᱟᱨᱠᱤ ᱟᱞᱮ ᱥᱮᱱ᱾ ᱟᱯᱮ ᱥᱮᱫ ᱥᱟᱞᱦᱟ ᱫᱟᱹᱲᱤ ᱟᱛᱟᱝ ᱦᱩᱭᱩᱜ ᱜᱮᱭᱟ?
ᱦᱮᱞᱳ᱾